ᱦᱮ ᱦᱮᱸᱞᱳ ᱦᱮᱸᱞᱳ᱾
ᱦᱮᱸ ᱜᱚᱝᱠᱮ
ᱜᱚᱝᱠᱮ ᱡᱚᱦᱟᱨ ᱜᱮ᱾
ᱡᱚᱦᱟᱨ ᱡᱚᱦᱟᱨ
ᱟᱪᱪᱷᱟ ᱦᱳᱭ ᱜᱚᱝᱠᱮ, ᱛᱟᱦᱚᱞᱮ ᱱᱟᱯᱟᱭ ᱵᱟᱲᱟ ᱜᱮ ᱥᱮ ᱪᱮᱫ
ᱦᱩᱸ ᱱᱟᱯᱟᱭ ᱵᱟᱲᱟ ᱜᱮ ᱾
ᱟᱪᱪᱷᱟ ᱦᱳᱭᱛᱚ ᱾ ᱟᱫᱚ ᱱᱟᱦᱟᱜ ᱜᱚᱢᱠᱮ ᱱᱤᱛᱚᱜ ᱫᱚ ᱚᱠᱟᱴᱟᱜ ᱥᱟᱛᱟᱢ ᱵᱟᱨᱮᱛᱮ ᱨᱚᱯᱚᱲ ᱦᱩᱭᱩᱜᱼᱟ, ᱚᱱᱟ ᱠᱟᱹᱴᱤᱡ ᱟᱵᱮᱱ ᱵᱮᱱ ᱞᱟᱹᱭ ᱞᱮᱠᱷᱟᱱ ᱱᱟᱯ ᱯᱟᱭ ᱠᱚᱜ ᱟ ᱟᱨ ᱪᱮᱫ
ᱟᱪᱪᱷᱟ ᱦᱚᱸᱜᱼᱚᱭ ᱦᱚᱢ ᱵᱟᱯᱞᱟ ᱠᱚ ᱱᱤᱭᱟᱹ ᱜᱮᱞᱟᱝ ᱜᱟᱞᱢᱟᱨᱟᱣ ᱞᱮᱱᱠᱷᱟᱱ ᱾
ᱚᱻ ᱟᱪᱪᱷᱟ ᱟᱪᱪᱷᱟ ᱟᱪᱪᱷᱟ ᱦᱳᱭ ᱢᱟ ᱛᱟᱦᱚᱞᱮ ᱢᱮᱱᱫᱟ ᱛᱟᱦᱞᱮ ᱮᱫ ᱵᱟᱯᱞᱟ ᱢᱟ ᱠᱟᱹᱴᱤᱡ ᱢᱟᱱᱮ ᱚᱠᱟᱞᱮᱠᱟᱱ ᱱᱟᱦᱟᱜ ᱢᱮᱱᱫᱚ ᱠᱟᱹᱴᱤᱡ ᱞᱟᱹᱭ ᱵᱤᱱ ᱠᱟᱹᱴᱤᱡ ᱵᱮᱥ ᱧᱚᱜ ᱾
ᱦᱮᱸ ᱢᱟᱱᱮ ᱪᱮᱫ ᱞᱮᱠᱟ ᱵᱚᱱ, ᱵᱟᱯᱟᱞᱟ ᱨᱮᱱᱟᱜ ᱟᱵᱚᱣᱟᱜ ᱟᱹᱨᱤᱪᱟᱹᱞᱤ ᱠᱚ ᱚᱱᱮ ᱚᱱᱟ ᱠᱚ ᱪᱮᱫ ᱞᱮᱠᱟ ᱾
ᱚ ᱟᱪᱪᱷᱟ ᱟᱪᱪᱷᱟ ᱟᱪᱪᱷᱟ ᱮᱸᱫ ᱛᱟᱦᱞᱮ ᱡᱟᱭᱦᱳᱠ ᱜᱚᱢᱠᱮ ᱢᱤᱫᱴᱮᱱ ᱱᱟᱯᱟᱭ ᱥᱟᱛᱟᱢ ᱵᱮᱱ ᱮᱸᱫ ᱯᱟᱸᱡᱟ ᱩᱰᱩᱠ ᱠᱟᱫᱟ ᱥᱮᱵᱮᱱ ᱯᱟᱸᱡᱟᱣ ᱠᱟᱫᱟ ᱚᱱᱟ ᱞᱮᱠᱟᱛᱮ ᱱᱟᱦᱟᱜ ᱞᱤᱧ ᱞᱟᱹᱭᱟ, ᱮᱸᱫ ᱵᱟᱯᱞᱟ ᱫᱚ ᱦᱳᱭᱛᱳ ᱟᱵᱚᱣᱟᱜ ᱫᱚ ᱟᱹᱰᱤ ᱞᱮᱠᱟᱱᱟᱜ ᱵᱟᱯᱞᱟ ᱢᱮᱱᱟᱜ ᱛᱟᱵᱚᱱᱟ ᱦᱮᱸ ᱪᱮ ᱵᱟᱝ ᱾
ᱦᱳᱭ ᱾
ᱚᱜ ᱮᱜ ᱥᱟᱱᱟᱢᱟᱜ ᱜᱮ ᱢᱤᱫᱴᱮᱱ ᱵᱷᱮᱜᱟᱨ ᱵᱷᱮᱜᱟᱨ ᱵᱟᱯᱞᱟ ᱢᱮᱱᱟᱜ ᱛᱟᱵᱚᱱᱟ, ᱢᱮᱱᱠᱷᱟᱱ ᱮᱸᱫ ᱟᱞᱮ ᱯᱟᱦᱟᱴᱟ ᱠᱚᱨᱮᱜ ᱡᱟᱦᱟᱸ ᱠᱚ ᱧᱮᱞᱚᱜᱚᱜ ᱠᱟᱱᱟ ᱡᱟᱦᱟᱸ ᱡᱟᱦᱟᱸ ᱵᱟᱯᱞᱟ ᱠᱚ ᱦᱩᱭᱩᱜᱼᱟ ᱚᱱᱟ ᱵᱟᱯᱞᱟ ᱠᱚᱫᱚ ᱾ ᱦᱩᱭᱩᱜ ᱠᱟᱱᱟ ᱜᱚᱝᱠᱮ ᱱᱚᱜᱼᱚᱭ ᱡᱮᱢᱚᱱ ᱥᱟᱫᱤᱱ ᱵᱟᱯᱞᱟ ᱾ ᱡᱟᱦᱟᱸ ᱵᱟᱹᱨᱭᱟᱹᱛ, ᱵᱟᱯᱞᱟ ᱠᱚ ᱢᱮᱛᱟᱜ ᱠᱟᱱᱟ ᱾ ᱦᱩᱸ ᱟᱨ ᱛᱟᱨᱯᱚᱨᱮ ᱫᱚᱥᱨᱟ ᱢᱮᱱᱫᱚ ᱱᱚᱜᱼᱚ ᱱᱚᱣᱟ ᱠᱚᱸᱰᱮᱞ ᱧᱟᱯᱟᱢ ᱾
ᱦᱳᱭ ᱦᱳᱭ ᱦᱳᱭ ᱾
ᱚ ᱟᱨ ᱛᱟᱨ ᱯᱚᱨᱮ ᱚᱱᱟ ᱴᱩᱝᱠᱤ ᱫᱤᱯᱤᱞ ᱵᱟᱯᱞᱟ ᱾
ᱴᱩᱝᱠᱤ ᱫᱤᱯᱤᱞ ᱵᱟᱯᱞᱟ ᱫᱚ ᱚᱠᱟᱴᱟᱜ ᱦᱟᱸᱜ ᱜᱚᱝᱠᱮ ᱾
ᱟᱫᱚ ᱱᱟᱜ ᱚᱱᱟ ᱫᱚ ᱱᱟᱜ ᱦᱳᱭᱛᱳ ᱜᱚᱝᱠᱮ ᱟᱹᱞᱤᱧ ᱟᱹᱞᱤᱧ ᱦᱚᱸ ᱫᱚᱢᱮ ᱢᱚᱡᱽ ᱫᱚ ᱱᱟᱜ ᱵᱟᱹᱞᱤᱧ ᱵᱟᱲᱟᱭᱟ ᱟᱫᱚ ᱱᱤᱭᱟᱹ ᱠᱚ ᱧᱩᱛᱩᱢ ᱠᱟᱫ ᱛᱮ ᱚᱱᱟ ᱧᱩᱛᱩᱢ ᱞᱮᱠᱟ ᱛᱮᱜᱮ ᱱᱟᱦᱟᱜ ᱞᱤᱧ ᱞᱟᱹᱭ ᱟᱵᱮᱱ ᱠᱟᱱᱟ ᱾
ᱟᱪᱪᱷᱟ ᱾
ᱦᱳᱭ ᱟᱫᱚ ᱵᱟᱠᱷᱟᱱ ᱫᱚ ᱱᱚᱜᱼᱚ ᱱᱚᱣᱟ ᱡᱮᱢᱚᱱ ᱢᱮᱱᱫᱚ ᱥᱟᱫᱷᱤᱱ ᱵᱟᱯᱞᱟ ᱫᱚ ᱟᱵᱚ ᱫᱚ ᱥᱟᱱᱟᱢ ᱢᱟᱱᱮ ᱟᱞᱮ ᱯᱟᱦᱟᱴᱟ ᱥᱮᱡ ᱫᱚ ᱢᱟᱱᱮ ᱦᱩᱭᱩᱜ ᱜᱮᱭᱟ ᱛᱚ ᱱᱤᱭᱟᱹᱜᱮ ᱾ ᱠᱟᱹᱴᱤᱡ ᱧᱮᱞ ᱵᱟᱲᱟ ᱦᱩᱭᱩᱜᱼᱟ ᱛᱚ, ᱡᱟᱸᱦᱟ ᱟᱫᱚ ᱱᱟᱜ ᱜᱚᱝᱠᱮ ᱢᱮᱱ ᱜᱟᱱᱚᱜ-ᱟ ᱮᱫ ᱾ ᱢᱤᱫᱴᱮᱱ ᱠᱚᱲᱟ ᱜᱤᱫᱽᱨᱟᱹ ᱥᱮ ᱢᱤᱫᱴᱮᱱ ᱠᱩᱲᱤ ᱜᱤᱫᱽᱨᱟᱹ ᱡᱚᱠᱷᱚᱱ ᱩᱱᱠᱤᱱ ᱢᱤᱞᱚᱱ ᱠᱤᱱ ᱦᱩᱭᱩᱜᱼᱟ ᱦᱮᱸ ᱥᱮ ᱵᱟᱝ ᱾
ᱦᱮᱸ ᱦᱮᱸ
ᱚᱱᱟ ᱞᱟᱦᱟᱨᱮ ᱢᱮᱱᱫᱚ ᱡᱟᱦᱟᱸ ᱵᱚᱱ ᱢᱮᱛᱟᱜ ᱠᱟᱱᱟ ᱵᱟᱯᱞᱟ ᱵᱟᱯ ᱵᱟᱯᱞᱟ ᱨᱮᱱᱟᱜ ᱡᱟᱦᱟᱸ ᱛᱤᱱᱟᱹᱜ ᱠᱟᱹᱢᱤ ᱠᱚ ᱢᱮᱱᱟᱜ-ᱟ ᱥᱮ ᱠᱟᱞᱪᱟᱨ ᱠᱚ ᱢᱮᱱᱟᱜᱼᱟ ᱚᱱᱟ ᱞᱮᱠᱟᱛᱮ ᱱᱟᱦᱟᱜ ᱜᱚᱢᱠᱮ ᱢᱮᱱ ᱜᱟᱱᱚᱜᱼᱟ ᱾ ᱦᱳᱭᱛᱳ ᱮᱫ ᱡᱟᱦᱟᱸᱨᱮ ᱦᱳᱭᱛᱳ ᱚᱱᱠᱟ ᱢᱤᱫᱴᱮᱱ ᱮᱸᱻᱫ ᱦᱚᱭᱛᱳ ᱡᱟᱦᱟᱸᱭ ᱡᱩᱫᱤ ᱵᱟᱯᱞᱟ ᱵᱟᱯᱞᱟᱭ ᱭᱟᱭ ᱟᱡᱨᱮᱱ ᱦᱚᱯᱚᱱ ᱛᱮᱫ ᱥᱮ ᱟᱡ ᱨᱮᱱᱻ ᱢᱟᱱᱮ ᱦᱳᱭ ᱛᱚ ᱠᱩᱲᱤ ᱜᱤᱫᱽᱨᱟᱹ ᱾
ᱦᱚᱭ ᱦᱚᱭ ᱾
ᱟᱫᱚ ᱛᱟᱦᱞᱮ ᱯᱩᱭᱞᱳ ᱛᱟᱞᱦᱮ ᱾ ᱠᱚᱲᱟ ᱜᱤᱫᱽᱨᱟᱹ ᱯᱟᱦᱟᱴᱟ ᱠᱚ ᱥᱮᱱ ᱮᱱ ᱜᱮ ᱫᱚᱥᱨᱟ ᱛᱟᱦᱟᱞᱮ ᱮᱜ ᱚᱱᱠᱟᱜᱮ ᱢᱟᱱᱮ ᱱᱩᱠᱤᱱ ᱢᱟᱱᱮ ᱾ ᱯᱳᱭᱞᱳ ᱫᱚᱱᱟᱜ ᱦᱳᱭᱛᱳ ᱤᱭᱟᱹ ᱠᱤᱱ ᱛᱟᱦᱮᱸ ᱱᱟᱛᱚ ᱵᱟᱨᱭᱟ ᱾ ᱢᱟᱱᱮ ᱵᱟᱨ ᱯᱟᱦᱴᱟ ᱢᱟᱱᱮ ᱵᱟᱨ ᱯᱟᱦᱴᱟ ᱨᱮᱱ ᱜᱮ ᱾ ᱢᱟᱱᱮ ᱠᱟᱛᱷᱟ ᱠᱤᱱ ᱤᱫᱷᱟᱨᱼ ᱩᱫᱷᱟᱨ ᱛᱮᱠᱤᱱ ᱟᱹᱜᱩᱭ ᱫᱚ ᱥᱮᱴᱮᱨ ᱨᱟᱠᱤᱱ ᱛᱚ ᱾ ᱦᱚᱜ-ᱚᱭ ᱛᱟᱦᱞᱮ ᱩᱱᱠᱤᱱ ᱛᱟᱦᱞᱮ ᱦᱳᱭ ᱛᱳ ᱾ ᱦᱳᱭ ᱦᱳᱭ ᱨᱟᱭᱵᱟᱹᱥᱤᱭᱟᱹ ᱡᱟᱦᱟᱸᱭ ᱠᱚ ᱢᱮᱛᱟ ᱠᱚᱣᱟ ᱟᱫᱚ ᱱᱟᱦᱟᱜ ᱮᱜ ᱢᱮᱱ ᱜᱟᱱᱚᱜ-ᱟ ᱦᱳᱭ ᱛᱳ ᱡᱚᱠᱷᱚᱱ ᱦᱚᱭ ᱛᱳ ᱠᱚᱲᱟ ᱜᱤᱫᱽᱨᱟᱹ ᱯᱟᱦᱴᱟ ᱠᱚ ᱪᱟᱞᱟᱜ-ᱟ ᱚᱱᱟ ᱚᱠᱛᱚ ᱨᱮ ᱛᱟᱦᱞᱮ ᱠᱚᱲᱟ ᱯᱟᱦᱴᱟ ᱨᱮᱱ ᱨᱟᱭᱵᱟᱹᱥᱤᱭᱟᱹ ᱠᱩᱲᱤ ᱯᱟᱦᱟᱴᱟ ᱨᱮᱱ ᱨᱟᱭᱵᱟᱹᱥᱤᱭᱟᱹ ᱢᱮᱛᱟᱭᱟ ᱡᱟᱞᱮ ᱜᱚᱢᱠᱮ ᱪᱟᱞᱟᱜ ᱠᱟᱱᱟ ᱱᱟᱦᱟᱜᱼᱼ ᱱᱤᱱᱟᱹᱜ ᱫᱤᱱ ᱚᱱᱠᱟ ᱠᱚ ᱜᱤᱲᱤ ᱠᱮᱫ ᱜᱮ
ᱦᱳᱭ
ᱛᱟᱦᱞᱮ ᱰᱮᱴ ᱜᱤᱰᱤ ᱠᱟᱛᱮᱫ ᱱᱟᱦᱟᱜ ᱛᱟᱦᱞᱮ ᱛᱟᱦᱞᱮ ᱱᱩᱠᱩ ᱱᱟᱦᱟᱜ ᱠᱚ ᱪᱟᱞᱟᱜ-ᱟ ᱟᱨ ᱛᱟᱦᱞᱮ ᱦᱟᱹᱱᱤ ᱦᱚᱸ ᱛᱟᱦᱞᱮ ᱚᱲᱟᱜ ᱨᱮᱱᱟᱜ ᱞᱟᱹᱭᱟ ᱠᱚᱣᱟᱭ ᱡᱮ ᱱᱩᱱᱟᱹᱜ ᱫᱤᱱ ᱨᱮᱠᱚ ᱦᱤᱡᱩᱜ-ᱟ ᱥᱟᱹᱛ ᱥᱟᱯᱲᱟᱣ ᱠᱟᱜ-ᱟ ᱠᱚᱣᱟ ᱦᱟᱹᱱᱠᱩ ᱦᱚᱸ ᱦᱮᱸ ᱥᱮ ᱵᱟᱝ
ᱦᱮᱸ ᱦᱮᱸ
ᱟᱫᱚ ᱱᱟᱜ ᱜᱚᱢᱠᱮ ᱚᱱᱠᱟ ᱠᱟᱛᱮᱫ ᱛᱟᱦᱞᱮ ᱠᱚᱲᱟ ᱡᱩᱫᱤ ᱠᱚᱻ ᱥᱮᱱ ᱯᱟᱦᱴᱟ ᱠᱟᱛᱮᱫ ᱡᱩᱫᱤ ᱠᱚ ᱠᱩᱥᱤᱜ-ᱟ ᱛᱟᱦᱚᱞᱮ ᱱᱟ ᱦᱳᱭ ᱛᱳ ᱡᱚᱢ ᱧᱩᱭᱟ ᱠᱚ ᱟᱨ ᱵᱟᱠᱷᱟᱱ ᱵᱟᱠᱚ ᱠᱩᱥᱤᱜᱼᱼ ᱪᱮᱫ ᱠᱷᱟᱱ ᱫᱚ ᱦᱚᱭ ᱛᱚ ᱪᱟ ᱠᱚ ᱵᱤᱥᱠᱩᱴ ᱠᱚ ᱡᱚᱢ ᱵᱟᱲᱟ ᱠᱟᱛᱮᱫ ᱠᱚ ᱨᱩᱣᱟᱹᱲᱟ
ᱦᱳᱭ ᱦᱳᱭ ᱦᱮᱸ ᱢᱟᱱᱮ ᱢᱟᱱᱮ ᱠᱩᱥᱤᱼᱼ ᱠᱩᱥᱤᱜ ᱠᱷᱟᱱ ᱠᱚ ᱪᱟᱞᱟᱣ ᱱᱟᱠᱚ ᱫᱟᱨᱟᱢ ᱠᱮᱫ ᱠᱚᱣᱟ ᱠᱚ ᱪᱟ ᱠᱚᱠᱚ ᱧᱩ ᱵᱟᱲᱟ ᱠᱮᱫᱟ ᱧᱮᱞ ᱵᱟᱲᱟ ᱢᱟᱱᱮᱼᱼ ᱦᱳᱭᱛᱚ ᱠᱩᱲᱤ ᱜᱤᱫᱟᱹᱨ ᱫᱚ ᱦᱟᱸᱜ ᱢᱟᱱᱮ ᱞᱚᱴᱟ ᱫᱟᱜ ᱠᱚᱛᱚ ᱮᱢᱼᱼ ᱛ ᱡᱚᱦᱟᱨ ᱠᱮᱫ ᱜᱮ ᱢᱟᱱᱮ ᱵᱤᱥᱠᱩᱴ ᱠᱚ ᱮᱢᱟ ᱠᱚᱣᱟ ᱧᱮᱞ ᱠᱟᱛᱮ ᱜᱮᱠᱚ
ᱦᱮᱸ ᱢᱟᱱᱮ ᱚᱱᱮ ᱚᱱᱟ ᱢᱟᱱᱮ ᱡᱚᱦᱟᱨ ᱚᱠᱛᱚ ᱨᱮᱜᱮ ᱱᱟᱜᱼᱼ ᱡᱚᱦᱟᱨ ᱚᱠᱛ ᱨᱮᱜᱮ ᱮᱸ ᱡᱚᱦᱟᱨ ᱚᱠᱛᱚ ᱨᱮᱜᱮ ᱦᱟᱸᱜ ᱠᱚ ᱧᱮᱞᱮᱭᱟ ᱧᱮᱞ ᱥᱟᱣ ᱛᱮ ᱛᱟᱨᱯᱚᱨᱮᱼᱼ ᱦᱳᱭ ᱛᱳ ᱠᱟᱹᱴᱤᱡ ᱦᱚᱸᱭ ᱡᱚᱢ ᱵᱟᱲᱟ ᱥᱟᱱᱟᱢ ᱦᱚᱲᱟᱜ ᱦᱚᱭᱛᱳ ᱡᱚᱦᱟᱨ ᱠᱚᱠᱚ ᱟᱛᱟᱝ ᱵᱟᱲᱟ ᱠᱮᱫ ᱜᱮᱭᱟ ᱟᱛᱟᱝ ᱵᱟᱲᱟ ᱠᱮᱜ-ᱜᱤ ᱫᱚᱥᱨᱟᱼᱼ ᱠᱚᱲᱟ ᱯᱟᱦᱟᱴᱟ ᱨᱮᱱ ᱦᱚᱭᱛᱚ ᱚᱱᱠᱟ ᱠᱩᱢᱟᱹᱝᱼᱼ ᱠᱚ ᱟᱡ ᱛᱮᱧᱟᱝ ᱛᱟᱠᱚ ᱩᱱᱠᱩᱣᱟᱜ ᱫᱚ ᱜᱟᱱᱚᱜ ᱛᱟᱠᱚᱣᱟ ᱛᱚᱼᱼ ᱠᱩᱞᱤ ᱵᱟᱲᱟ ᱫᱚᱼᱼ ᱛᱟᱦᱞᱮ ᱩᱱᱠᱩ ᱛᱟᱦᱞᱮ ᱠᱚ ᱠᱩᱞᱤ ᱵᱟᱲᱟ ᱠᱮᱫᱮ ᱜᱮ ᱚᱸᱰᱮ ᱠᱚ ᱦᱚᱦᱚᱫᱮ ᱜᱮ ᱚᱱᱟ ᱚᱠᱛᱚ ᱨᱮᱜᱮ ᱥᱟᱱᱟᱢᱟᱜ ᱠᱚ ᱧᱮᱞ ᱠᱮᱫᱮ ᱜᱤ ᱧᱮᱞᱼᱼ ᱡᱩᱫᱤ ᱠᱚ ᱠᱩᱥᱤ ᱛᱟᱦᱞᱮ ᱱᱟᱜ ᱨᱩᱣᱟᱹᱲ ᱦᱮᱡ ᱵᱟᱲᱟ ᱠᱟᱛᱮᱫ ᱢᱟᱱᱮ ᱨᱩᱣᱟᱹᱲ ᱦᱤᱡᱩᱜᱼᱼ ᱨᱩᱣᱟᱹᱲ ᱚᱠᱛᱚ ᱨᱮ ᱱᱟᱦᱟᱜ ᱢᱮᱱ ᱫᱚ ᱠᱟᱹᱴᱤᱡ ᱚᱱᱮ ᱠᱚ ᱢᱮᱛᱟᱜ ᱠᱟᱱ, ᱚᱻ ᱢᱟᱱᱮ ᱚᱱᱮ ᱡᱟᱦᱟᱸ ᱠᱚ ᱢᱮᱛᱟᱜ ᱠᱟᱱ ᱫᱚ ᱱᱟᱜ ᱮᱸ ᱢᱮᱱᱫᱚ ᱵᱮᱸᱜᱟᱲ ᱠᱚᱪᱟ
ᱦᱮᱸ ᱦᱩᱸ ᱦᱩᱸ
ᱵᱮᱸᱜᱟᱲ ᱠᱚᱪᱟᱨᱮ ᱠᱟᱹᱴᱤᱡ ᱠᱚ ᱜᱚᱞᱯᱚ ᱜᱟᱞᱢᱟᱨᱟᱣ ᱠᱮᱫ ᱜᱮ ᱜᱚᱞᱯᱚ ᱜᱟᱞᱢᱟᱨᱟᱣ ᱠᱟᱛᱮᱜ ᱛᱟᱦᱚᱞᱮ ᱡᱟᱜᱮ ᱢᱤᱫᱴᱮᱱᱼᱼ ᱵᱩᱜᱤ ᱵᱟᱹᱲᱤᱡ ᱫᱚ ᱱᱤᱦᱟᱹᱜᱠᱚ ᱵᱩᱡᱽ ᱫᱟᱲᱮᱭᱟᱜᱼᱟ ᱛ ᱦᱸᱮ ᱵᱟᱝ ᱚᱲᱟᱜ ᱫᱩᱣᱟᱹᱨ ᱮᱢᱟᱱ ᱛᱮᱢᱟᱱ ᱟᱹᱰᱤ ᱜᱟᱱ ᱠᱚ ᱧᱮᱞᱟ ᱛᱚ
ᱦᱮᱸ ᱦᱮᱸ
ᱛᱟᱦᱞᱮ ᱱᱟᱜ ᱜᱚᱢᱠᱮ ᱤᱱᱟᱹ ᱯᱚᱨᱮ ᱫᱚ ᱱᱟᱦᱟᱜ ᱟᱨ ᱦᱚᱭ ᱛᱚ ᱚᱱᱟ ᱯᱚᱛᱷᱟᱞᱮ ᱪᱟᱵᱟ ᱵᱟᱲᱟᱼᱼ ᱠᱟᱛᱮ ᱠᱚ ᱨᱩᱣᱟᱹᱲ ᱦᱤᱡᱩᱜ-ᱟ ᱨᱩᱣᱟᱹᱲ ᱦᱮᱡ ᱠᱟ ᱠᱟᱛᱮᱮᱫ ᱛᱟᱦᱚᱞᱮ ᱠᱩᱲᱤ ᱯᱟᱦᱴᱟᱱᱟᱜ ᱠᱚ ᱦᱤᱡᱩᱜ-ᱟ ᱩᱱᱠᱩ ᱦᱚᱸᱼᱼ ᱚᱱᱠᱟ ᱜᱮ ᱦᱮᱡ ᱠᱟᱛᱮᱫ ᱟᱫᱚ ᱠᱩᱲᱤ ᱨᱮᱱᱟᱜ ᱢᱟᱱᱮ ᱠᱩᱲᱤ ᱯᱟᱦᱴᱟ ᱫᱚ ᱦᱳᱭ ᱛᱳᱼᱼ ᱮᱜ ᱚᱱᱠᱟ ᱠᱩᱲᱤ ᱜᱤᱫᱽᱨᱟᱹ ᱫᱚ ᱵᱟᱭ ᱦᱤᱡᱩᱜ‌ ᱟᱭ
ᱦᱮ ᱦᱮ‌
ᱟᱡ ᱨᱮᱱ ᱟᱯᱟᱵᱟᱨᱮ ᱥᱮ ᱫᱟᱹᱭ ᱛᱮᱧᱟᱝ ᱛᱟᱠᱚ ᱮᱢᱟᱱ ᱛᱮᱢᱟᱱ ᱚᱱᱠᱟ ᱠᱚ ᱦᱤᱡᱩᱜ ᱛᱟᱭᱟ ᱚᱱᱠᱟ ᱦᱮᱡ ᱠᱟᱛᱮ ᱛᱟᱦᱚᱞᱮ ᱱᱩᱠᱩ ᱠᱚᱲᱟ ᱜᱤᱫᱽᱨᱟᱹ ᱯᱟᱦᱴᱟ ᱱᱟᱜ ᱚᱱᱠᱜᱮ ᱮᱢ ᱡᱚᱸᱦᱟᱨ᱾ ᱠᱚ ᱟᱛᱟᱝ ᱵᱟᱲᱟ ᱠᱮᱫᱟᱮ ᱜᱮ ᱛᱟᱨᱯᱚᱨᱮ ᱧᱮᱞᱮᱭᱟᱠᱚ ᱠᱚᱲᱟ ᱜᱤᱫᱽᱨᱟᱹ ᱪᱮᱫ ᱞᱮᱠᱟᱱᱟ ᱵᱟᱭ ᱪᱮᱫ ᱞᱮᱠᱟᱱᱟ ᱦᱮᱸ ᱥᱮ ᱵᱟᱝ? ᱚᱱᱟ ᱠᱚ ᱧᱮᱞ ᱵᱟᱲᱟ ᱠᱟᱛᱮᱫ ᱱᱟᱦᱟᱜ ᱛᱟᱦᱚᱞᱮ ᱚᱱᱟ ᱫᱚᱥᱨᱟ ᱫᱚ ᱮ ᱛᱟᱦᱚᱞᱮ ᱥᱟᱱᱟᱢᱟᱜ ᱜᱮ ᱠᱩᱞᱤ ᱵᱟᱲᱟ ᱥᱮ ᱮᱢᱟᱱ ᱛᱮᱢᱟᱱ ᱟᱨᱚ ᱦᱚᱭ ᱛᱚ ᱚᱱᱠᱟ ᱜᱟᱱᱚᱜ ᱞᱮᱠᱟ ᱦᱚᱲᱜᱮ ᱛᱟᱦᱚᱞᱮ ᱚᱱᱠᱟ ᱠᱩᱞᱤ ᱵᱟᱲᱟ ᱠᱮᱫᱮᱭᱟᱠᱚ ᱪᱮᱫ ᱠᱚ ᱪᱤᱠᱟᱹᱭ ᱛᱟᱦᱮᱫ ᱵᱟᱲᱟᱭᱟᱢ ᱛᱟᱯᱚᱨᱮ ᱦᱳᱭ ᱟᱨᱚ ᱟᱹᱰᱤ ᱞᱮᱠᱟᱱᱟᱜ ᱵᱚᱱ ᱧᱮᱞ ᱟᱛᱚ ᱡᱮᱢᱚᱱ ᱟᱵᱚ ᱫᱚ ᱳᱲᱟᱜ ᱫᱩᱭᱟᱹᱨ ᱠᱚ ᱪᱤᱠᱟᱹᱭᱟ ᱪᱮᱫ ᱵᱟᱝ ᱛᱤᱱᱟᱹᱜ ᱜᱟᱱ ᱠᱷᱮᱛ ᱦᱟᱥᱟ ᱛᱟᱠᱚ ᱦᱮᱸ ᱵᱟᱝ᱾ ᱟᱨ ᱢᱟᱱᱮ ᱟᱱᱮ ᱟᱹᱰᱤᱜᱟᱱ ᱵᱚᱱ ᱧᱮᱞᱟ ᱦᱮᱸ ᱥᱮ ᱵᱟᱝ᱾
ᱦᱩᱸ ᱟᱹᱞᱤᱧ ᱜᱚᱝᱠᱮ ᱟᱹᱞᱤᱧ ᱢᱤᱫᱴᱟᱝ ᱤᱭᱟᱹ ᱞᱤᱧ ᱞᱟᱹᱭ ᱫᱟ ᱦᱮᱸ ᱥᱮ ᱚᱱᱮ ᱡᱚᱠᱷᱚ ᱡᱚᱛᱚᱠᱷᱚᱱ ᱢᱟᱱᱮ ᱡᱟᱭᱟ ᱟᱹᱞᱤᱧᱟᱜ ᱵᱮᱠᱛᱤᱜᱚᱛᱚ ᱞᱟᱹᱭ ᱫᱟ ᱢᱟᱱᱮ᱾
ᱦᱳᱭ᱾
ᱟᱵᱚ ᱢᱟᱱᱮ ᱡᱚᱠᱷᱚᱱ ᱡᱟᱣᱟᱭ ᱧᱮᱞ ᱵᱚᱱ ᱪᱟᱞᱟᱜᱼᱟ᱾ ᱛᱚ ᱢᱟᱱᱮ ᱡᱮᱢᱚᱱ ᱠᱩᱲᱤ ᱜᱤᱫᱽᱟᱹᱨ ᱫᱚ ᱡᱮᱢᱚᱱ᱾ ᱦᱩ ᱵᱟᱝᱠᱚ ᱪᱟᱞᱟᱜ ᱜᱮᱭᱟ ᱢᱟᱱᱮ ᱢᱟᱱᱮ ᱱᱤᱭᱟᱹ ᱫᱚ ᱟᱵᱚᱣᱟᱜ ᱡᱟᱦᱟᱱᱟᱜ ᱥᱮᱫᱟᱭ ᱠᱷᱚᱱ ᱢᱟᱱᱮ ᱡᱟᱦᱟᱸ ᱱᱟᱜ ᱱᱤᱭᱚᱢ ᱠᱚ ᱢᱮᱱᱟᱜ ᱛᱟᱠᱳᱱᱟ ᱥᱮ ᱪᱮᱫᱟᱜ ᱢᱟᱱᱮ ᱠᱩᱲᱤ ᱜᱤᱫᱟᱹᱨ ᱫᱚ ᱢᱟᱱᱮ ᱵᱟᱭ ᱪᱟᱞᱟᱣ ᱫᱟᱲᱮ ᱡᱮᱢᱚᱱ ᱡᱮᱢᱚᱱ ᱟᱹᱞᱤᱧ ᱞᱤᱧ ᱞᱟᱹᱭ ᱫᱟ ᱠᱩᱲᱤ ᱜᱤᱫᱽᱨᱟᱹ ᱪᱟᱞᱟᱣ ᱞᱮᱱᱠᱷᱟᱱ ᱢᱚᱡᱽ ᱦᱩᱭ ᱠᱚᱜᱼᱟ ᱢᱟᱱᱮ ᱩᱱᱤ ᱜᱮ ᱦᱚᱜ ᱩᱱᱤ ᱜᱮᱛᱚ ᱦᱟᱸᱜ ᱛᱟᱦᱮᱱᱟᱭ ᱦᱟᱸᱜ ᱡᱤᱵᱚᱱ ᱵᱷᱳᱨ ᱫᱚ ᱦᱚ ᱛᱚ ᱩᱱᱤᱭᱟᱜ ᱠᱟᱴ ᱠᱟᱹᱴᱤᱡ ᱟᱭᱟᱜ ᱢᱚᱪᱟ ᱠᱷᱚᱱ ᱪᱮᱜ ᱞᱮᱠᱟ ᱢᱟᱱᱮ ᱠᱩᱥᱤᱭᱟᱜ ᱠᱟᱱᱟᱭ ᱥᱮ ᱵᱟᱝ ᱚᱱᱮ ᱚᱱᱠᱟ ᱡᱩᱫᱤ ᱧᱮᱞ ᱧᱮᱯᱮᱞ ᱠᱟᱛᱮ ᱵᱚᱱ ᱠᱩᱞᱤ ᱫᱟᱲᱮᱭᱟᱭᱟ᱾ ᱥᱮ ᱢᱟᱱᱮ ᱪᱮᱜ ᱞᱟᱹᱜᱤᱜ ᱢᱟᱱᱮ ᱡᱟᱦᱟᱱᱟᱜ ᱤᱭᱟᱹ ᱢᱮᱱᱟᱜ ᱛᱟᱵᱚᱱᱟ ᱥᱮ ᱪᱮᱫ ᱠᱩᱲᱤ ᱜᱤᱫᱟᱹᱨ ᱵᱟᱝ ᱪᱟᱞᱟᱣ ᱨᱮᱱᱟᱜ ᱫᱚ᱾
ᱟᱫᱚ ᱱᱟᱝ ᱟᱫᱚ ᱜᱟᱝ ᱠᱤ ᱚᱱᱟ ᱱᱤᱭᱮ ᱫᱚᱢᱮ ᱮᱠᱴᱟ ᱫᱚ ᱟᱹᱞᱤᱧᱟᱜ ᱦᱚᱸ ᱵᱩᱡᱽ ᱫᱚ ᱵᱟᱹᱱᱩᱜᱼᱟ ᱟᱫᱚ ᱢᱤᱴᱮᱱ ᱟᱹᱰᱤ ᱱᱟᱯᱟᱭ ᱢᱤᱫᱴᱮᱱ ᱠᱩᱠᱞᱤ ᱥᱮ ᱢᱤᱫᱴᱮᱱ ᱛᱚᱞᱟᱥ ᱵᱮᱱ ᱫᱚᱦᱚ ᱠᱮᱫᱟ ᱛᱟᱦᱚᱞᱮ ᱚᱱᱟ ᱞᱮᱠᱟ ᱛᱮᱫᱚᱞᱤᱧ ᱞᱟᱹᱭᱟ ᱱᱤᱦᱟᱹᱛᱤ ᱦᱮᱸ ᱪᱟᱞᱟᱜ ᱫᱚᱨᱠᱟᱨ ᱠᱟᱱ ᱛᱟᱭᱟ ᱡᱮᱦᱮᱛᱩ ᱩᱱᱤ ᱜᱮ ᱚᱸᱰᱮ ᱛᱟᱦᱮᱱᱟᱭ ᱩᱱᱤ ᱥᱚᱝᱥᱟᱨᱟᱭ ᱥᱟᱱᱟᱢ ᱠᱤᱪᱷᱩ ᱦᱮᱸ ᱥᱮ ᱵᱟᱝ ᱩᱱᱤ ᱛᱚ ᱚᱸᱰᱮ ᱱᱟᱜ ᱦᱳᱭ ᱱᱤᱛᱚᱜ ᱫᱚ ᱢᱮᱠᱴᱟ ᱫᱚ ᱦᱳᱭᱛᱚ ᱩᱱᱤᱭᱟᱜ ᱫᱚ ᱦᱩᱥ ᱫᱤᱥᱟᱹ ᱥᱮ ᱵᱩᱡ ᱫᱚ ᱚᱱᱟ ᱵᱟᱝ ᱵᱟᱝ ᱛᱟᱦᱮᱱ ᱛᱟᱭᱟ ᱛᱟᱹᱣ ᱨᱮᱦᱚᱸ ᱢᱮᱱᱠᱷᱟᱱ ᱩᱱᱤ ᱚᱸᱰᱮ ᱜᱮ ᱛᱚ ᱛᱟᱦᱮᱱᱟᱭ ᱦᱮᱸ ᱥᱮ ᱵᱟᱝ?
ᱦᱳᱭ ᱦᱳᱭ ᱦᱳᱭ᱾
ᱮᱠᱷᱮ ᱱᱟᱦᱟᱜ ᱜᱚᱝᱠᱮ ᱚᱱᱟ ᱞᱮᱠᱟ ᱠᱟᱛᱮᱫ ᱦᱳᱭᱛᱳ ᱠᱩᱥᱤ ᱵᱟᱹᱥᱤ ᱵᱮᱸᱜᱟᱲ ᱠᱚᱪᱟ ᱵᱟᱲᱟ ᱠᱟᱛᱮᱜ ᱠᱚ ᱡᱟᱦᱟ ᱱᱟᱜ ᱠᱚ ᱠᱟᱹᱴᱤᱡ ᱜᱮ ᱨᱟᱭᱵᱟᱹᱥᱤᱭᱟᱹ ᱴᱷᱮᱱ ᱨᱟᱭᱵᱟᱹᱥᱤᱭᱟᱹ ᱮᱢ ᱠᱟᱛᱮ ᱛᱚ ᱩᱱᱠᱩᱣᱟᱜ ᱨᱚᱲ ᱨᱚᱯᱚᱲ ᱜᱚᱞᱯᱚ ᱜᱟᱞᱢᱟᱨᱟᱣ ᱦᱩᱭ ᱠᱟᱛᱮᱜ ᱛᱟᱦᱚᱞᱮ ᱢᱤᱫᱴᱮᱱ ᱡᱩᱫᱤ ᱠᱚ ᱠᱩᱥᱤ ᱨᱟᱹᱡᱤᱜᱼᱟ ᱥᱮ ᱠᱚ ᱥᱟᱱᱟᱢ ᱠᱤᱪᱷᱩ ᱡᱩᱫᱤ ᱥᱟᱱᱟᱢ ᱠᱚᱜᱮ ᱡᱩᱫᱤ ᱠᱚ ᱠᱩᱥᱤᱼᱟ ᱛᱟᱦᱚᱞᱮ ᱢᱮᱱᱫᱚ ᱢᱤᱫᱴᱮᱱ ᱵᱟᱯᱞᱟ ᱫᱤᱱ ᱠᱚ ᱴᱷᱟᱹᱣᱠᱟᱹᱭᱟ᱾
ᱦᱳᱭ ᱦᱳᱭ᱾
ᱦᱳᱭ᱾ ᱛᱟᱦᱚᱞᱮ ᱦᱟᱺᱰᱤ ᱤᱥᱤᱱ ᱦᱚᱲ ᱞᱮᱠᱟ ᱢᱤᱫᱴᱮᱱ ᱢᱮᱱᱮᱢ ᱫᱚ ᱜᱚᱞᱯᱚ ᱜᱟᱞᱢᱟᱨᱟᱣ ᱠᱮᱫ ᱜᱮᱠᱚ ᱢᱟᱺᱡᱷᱤ ᱢᱟᱯᱟᱡᱷᱤ ᱟᱛᱮ᱾ ᱢᱟᱹᱡᱷᱤ ᱢᱟᱯᱟᱡᱤ ᱢᱟᱯᱟᱡᱷᱤ ᱪᱮ ᱜᱚᱞᱯᱚ ᱜᱟᱞᱢᱟᱨᱟᱣ ᱠᱟᱛᱮᱫ ᱛᱟᱦᱚᱞᱮ ᱚᱱᱠᱟ ᱜᱮ ᱵᱟᱯᱞᱟ ᱠᱚ
ᱦᱮᱸ ᱦᱚᱨᱚᱜ ᱦᱮᱸ᱾ ᱦᱚᱨᱚᱜ ᱵᱟᱸᱫᱮ ᱠᱚ ᱠᱚ ᱫᱤᱱ ᱠᱮᱜ ᱜᱮ ᱛᱟᱯᱚᱨ ᱢᱟᱱᱮ ᱪᱟᱞᱟᱭᱮᱱ ᱜᱮᱠᱚ ᱢᱟᱱᱮ ᱞᱟᱦᱟ ᱤᱭᱟᱹ ᱠᱚ ᱦᱚᱨᱚᱜ ᱠᱮᱫᱮ ᱜᱮ ᱢᱟᱱᱮ ᱢᱟᱱᱮ ᱡᱟᱦᱟᱸᱭ ᱢᱟᱱᱮ ᱠᱩᱲᱤ ᱜᱤᱫᱟᱹᱨ ᱠᱚ ᱦᱚᱨᱚᱜ ᱠᱮᱫᱮ ᱜᱮ᱾ ᱦᱚᱨᱚᱜ ᱵᱟᱲᱟ ᱠᱟᱛᱮᱜ ᱢᱟᱱᱮ, ᱛᱟᱯᱚᱨ ᱚᱱᱛᱮ ᱠᱷᱚᱱ ᱠᱚ ᱦᱮᱡ ᱮᱱ ᱜᱮ ᱛᱟᱯᱚᱨ ᱡᱟᱶᱟᱭ ᱠᱚ᱾ ᱦᱚᱨᱚᱜ ᱠᱮᱫᱮᱭᱟ ᱟᱫᱚ ᱵᱟᱯᱞᱟ ᱠᱚᱠᱚᱫᱤᱱ ᱩᱛᱟᱹᱨ ᱠᱮᱜ ᱜᱮ᱾
ᱦᱳᱭ ᱦᱳᱭ᱾
ᱦᱩᱸ ᱫᱤᱱ ᱠᱟᱛᱮᱜ ᱵᱟᱯᱞᱟ ᱫᱤᱱ ᱠᱟᱛᱮᱜ ᱜᱮ ᱦᱟᱺᱰᱤ ᱠᱚᱫᱚ ᱠᱚ ᱫᱚᱦᱚᱭᱟ ᱠᱚ ᱛᱚ᱾
ᱦᱳᱭ ᱦᱳᱭ᱾
ᱦᱩᱸ ᱛᱟᱯᱚᱨ ᱚᱱᱮ ᱚᱱ ᱠᱟ᱾ ᱟᱯᱮ ᱢᱟᱱᱮ ᱟᱵᱚ ᱥᱮᱡ ᱞᱮᱠᱟ ᱦᱩᱭᱩᱜᱼᱟ ᱢᱟᱱᱮ ᱟᱯᱮ ᱥᱮᱡ ᱫᱚ ᱪᱮᱫ ᱞᱮᱠᱟ ᱦᱩᱭᱩᱜᱼᱟ ᱜᱚᱝᱠᱮ ᱡᱮᱢᱚᱱ ᱚᱠᱟ ᱥᱮᱡ ᱫᱚ ᱯᱮ ᱫᱤᱱ ᱨᱮᱜᱮ ᱢᱟᱱᱮ ᱵᱟ ᱵᱟᱯᱞᱟ ᱫᱚᱠᱚ ᱠᱚᱢᱯᱤᱞᱤᱴ ᱟᱠᱚ ᱟᱨ ᱚᱠᱟ ᱥᱮᱫ ᱫᱚ ᱦᱟᱱᱮ ᱯᱩᱱ ᱫᱤᱱ ᱫᱷᱟᱹᱨᱤᱡ ᱠᱚ
ᱵᱟᱝᱜᱮ ᱟᱞᱮ ᱟᱞᱮ ᱯᱟᱦᱴᱟ ᱫᱚ ᱢᱮᱱᱮ ᱵᱟᱨᱫᱤᱱ ᱨᱮᱜᱮ᱾
ᱟᱪᱪᱷᱟ ᱢᱟᱸᱰᱣᱟ ᱛᱟᱯᱚᱨᱮ ᱫᱤᱱ ᱵᱷᱳᱡᱽ ᱤᱱᱠᱟᱹ ᱢᱟᱱᱮ᱾
ᱦᱳᱭ ᱦᱳᱭ ᱢᱟᱰᱚᱣᱟ ᱵᱷᱳᱡᱽ, ᱚᱱᱟ ᱵᱟᱨ ᱫᱤᱱ ᱨᱮᱜᱮ
ᱟᱪᱪᱷᱟ᱾ ᱟᱨ ᱡᱮᱢᱚᱱ ᱟᱹᱞᱤᱧ ᱢᱟᱱᱮ ᱦᱚᱸ ᱱᱚᱱᱛᱮ ᱤᱭᱟᱹ ᱨᱮᱞᱤᱧ ᱛᱟᱦᱮᱱᱟ ᱦᱟᱱᱮ ᱵᱳᱞᱯᱩᱨ ᱵᱮᱱ ᱟᱸᱡᱚᱢ ᱟᱠᱟᱫᱟ?
ᱦᱳᱭ ᱦᱳᱭ ᱟᱸᱡᱚᱢ
ᱦᱮᱸ ᱚᱸᱰᱮ ᱞᱤᱧ ᱛᱟᱦᱮᱱᱟ ᱡᱮᱢᱚᱱ ᱱᱚᱛᱮ ᱨᱮ ᱢᱟᱱᱮ ᱜᱟᱛᱮ ᱠᱚᱲᱟ ᱠᱚ ᱧᱮᱞ ᱦᱩᱭ ᱠᱟᱱᱟ ᱾ ᱵᱟᱯᱞᱟ ᱠᱚ ᱪᱟᱞᱟᱣ ᱵᱟᱲᱟ ᱦᱩᱭ ᱟᱠᱟᱱᱟ ᱱᱩᱠᱩ ᱥᱮᱡ ᱫᱚ ᱯᱩᱱ ᱫᱤᱱ ᱫᱷᱚᱨᱮ ᱵᱟᱯᱞᱟ ᱠᱚ ᱦᱩᱭᱩᱜ ᱜᱮᱭᱟ ᱢᱟᱱᱮ ᱟᱹᱰᱤ ᱢᱟᱱᱮ ᱱᱤᱨ ᱡᱟᱞᱟ ᱠᱟᱹᱢᱤ ᱠᱚ ᱡᱟᱦᱟ, ᱸ ᱟᱵᱚ ᱥᱮᱫ ᱦᱩᱭᱩᱜ ᱜᱮᱭᱟ ᱾
ᱟᱪᱪᱷᱟ ᱦᱳ ᱢᱟᱱᱮ ᱚᱱᱟ ᱦᱚᱸ ᱢᱟᱱᱮ ᱚᱱᱟ ᱦᱚᱸ ᱟᱹᱞᱤᱧ ᱦᱚᱸ ᱢᱟᱱᱮ ᱟᱹᱞᱤᱧ ᱦᱚᱸᱞᱤᱧ ᱟᱸᱡᱚᱢ ᱵᱟᱲᱟ ᱟᱠᱟᱫᱟ᱾ ᱟᱫᱚ ᱮᱠᱚᱫᱚᱢ ᱵᱟᱲᱟᱭ ᱵᱟᱹᱱᱩᱜᱼᱟ ᱦᱮᱸ ᱢᱟ ᱞᱮᱭᱵᱮᱱ ᱢᱟ᱾
ᱱᱚᱜᱼᱚᱭ ᱱᱚᱛᱮᱞᱤᱧ ᱧᱮᱞ ᱠᱟᱫᱟ ᱠᱟᱹᱢᱤ ᱠᱚ ᱟᱹᱰᱤ ᱱᱤᱨᱡᱟᱞᱟ ᱦᱩᱭᱩᱜᱼᱟ ᱢᱟᱱᱮ ᱡᱟᱦᱟᱸ ᱢᱟᱱᱮ ᱡᱮᱢᱚᱱ ᱟᱵᱚ ᱥᱮᱡ ᱫᱚ ᱮᱱᱦᱤᱞᱳᱜ ᱠᱚ ᱢᱟᱸᱰᱣᱟ ᱠᱮᱫᱟ ᱠᱚ, ᱢᱟᱸᱰᱣᱟ ᱠᱟᱛᱮᱜ ᱦᱮᱸ ᱜᱩᱲ ᱫᱟᱠᱟ ᱠᱚ ᱦᱩᱭᱩᱜᱼᱟ ᱜᱩᱲ ᱫᱟᱠᱟ ᱠᱟᱛᱮᱜ ᱧᱤᱫᱟᱹ ᱜᱮ, ᱮᱱᱦᱤᱞᱳᱜ ᱧᱤᱫᱟᱹ ᱜᱮ ᱡᱟᱶᱟᱭ ᱫᱚᱭ ᱪᱟᱞᱟᱣᱮᱱ ᱜᱮ ᱢᱟᱱᱮ ᱵᱟᱹᱦᱩ ᱟᱜᱩ ᱢᱟᱱᱮ ᱮᱱ ᱦᱤᱞᱳᱜ ᱧᱤᱫᱟᱹ ᱜᱮ, ᱚᱰᱳᱠᱱᱟᱭ ᱟᱨ ᱟᱨ ᱱᱚᱛᱮ ᱫᱚ ᱤᱱᱦᱤᱞᱳᱜ ᱫᱚ ᱵᱟᱝ ᱵᱟᱭ ᱩᱰᱩᱠᱚᱜᱼᱟ᱾ ᱢᱟᱱᱮ ᱮᱱᱦᱤᱞᱳᱜ ᱜᱩᱲ ᱫᱟᱠᱟ ᱦᱩᱭᱱᱟ ᱯᱚᱨᱮᱨ ᱫᱤᱱ ᱥᱮᱛᱟᱜ ᱨᱮᱭ ᱩᱰᱩᱠᱚᱜᱼᱟ᱾ ᱛᱟᱨᱯᱚᱨᱮ ᱛᱟᱜ ᱨᱮ ᱚᱰᱩᱠ ᱠᱟᱛᱮᱜ ᱡᱟ ᱫᱤᱱᱟᱹᱢᱟᱱ ᱦᱟᱸᱰᱮ ᱛᱟᱦᱮᱱᱟ ᱛᱟᱨᱯᱚᱨ ᱟᱨᱚ ᱢᱮᱭᱟᱝ ᱢᱟᱱᱮ ᱛᱟᱨᱯᱚᱨᱮᱨ ᱫᱤᱱ ᱟᱨᱚ ᱦᱟᱸᱰᱮ ᱠᱷᱚᱱ ᱠᱚ ᱢᱟᱱᱮ ᱢᱟᱱᱮ ᱡᱟᱶᱟᱭ ᱢᱟᱱᱮ ᱵᱟᱹᱦᱩ ᱟᱛᱮᱜ ᱮ ᱦᱤᱡᱩᱜᱼᱟ ᱢᱟᱱᱮ ᱚᱱᱮ ᱚᱱᱠᱟ ᱾ ᱱᱚᱛᱮ ᱫᱚ ᱟᱵᱚ ᱥᱮᱡ ᱫᱚ ᱢᱟᱱᱮ ᱦᱮᱸ
ᱵᱟᱠᱷᱟᱱ ᱫᱚ ᱜᱚᱢᱠᱮ ᱦᱟᱜ ᱟᱞᱮ ᱯᱟᱦᱴᱟ ᱫᱚ ᱦᱳᱭᱛᱳ ᱟᱞᱮ ᱟᱫᱚ ᱠᱚᱲᱟ ᱠᱚ ᱟᱛᱮᱜ ᱥᱟᱱᱟᱢ ᱠᱚᱲᱟ ᱠᱚ ᱟᱛᱮ ᱦᱚᱭᱛᱳ ᱩᱱᱤ ᱡᱟᱦᱟᱭ ᱱᱟᱜ ᱠᱚᱲᱟ ᱦᱟᱜ ᱵᱟᱯᱞᱟᱜ ᱛᱟᱞᱮᱭᱟ ᱩᱱᱤ ᱠᱚᱲᱟ ᱱᱟᱦᱟᱜ ᱢᱮᱱᱫᱚ ᱵᱟᱹᱦᱩ ᱟᱜᱩ ᱞᱮ ᱜᱚᱲᱚᱣᱟᱭᱟ ᱾ ᱮᱸ ᱵᱟᱹᱦᱩ ᱵᱟᱹᱨᱭᱟᱹᱛ ᱠᱟᱛᱮᱫ ᱮᱠᱮᱵᱟᱨᱮ ᱦᱟᱸᱰᱮ ᱜᱮ ᱵᱟᱯᱞᱟ ᱡᱟᱦᱟᱸ ᱛᱤᱱᱟᱹ ᱢᱟᱱᱮ ᱵᱟᱯᱞᱟ ᱠᱚᱫᱚ ᱵᱟᱯᱞᱟ ᱠᱚᱫᱚ ᱦᱟᱸᱰᱮ ᱠᱩᱲᱤ ᱯᱟᱦᱴᱟ ᱴᱷᱮᱱ ᱜᱮ ᱦᱩᱭᱩᱜᱼᱟ ᱡᱚᱛᱚ ᱦᱚᱲᱟᱜ ᱾ ᱢᱟᱱᱮ ᱥᱟᱱᱟᱢᱟᱜ ᱚᱸᱰᱮ ᱜᱮ ᱯᱟᱨᱚᱢᱚᱜ ᱛᱟᱞᱮᱭᱟ ᱢᱟᱱᱮ ᱟᱞᱮ ᱥᱮᱫ ᱫᱚ ᱾ ᱚᱱᱟ ᱦᱚᱸ ᱚᱱᱟ ᱚᱱᱟ ᱤᱭᱟᱹ ᱤᱛᱩᱫ ᱥᱤᱸᱫᱩᱨ᱾ ᱟᱪᱪᱷᱟ ᱟᱪᱪᱷᱟ ᱢᱟ ᱞᱟᱹᱭᱵᱤᱱ᱾
ᱟᱞᱮ ᱥᱮᱫ ᱤᱱᱠᱟᱹᱜᱮ ᱢᱟᱱᱮ ᱧᱤᱫᱟᱹᱭ ᱪᱟᱞᱟᱣᱮᱱ ᱜᱮ᱾ ᱪᱟᱞᱟᱣ ᱠᱟᱛᱮ ᱛᱮ ᱚᱸᱰᱮ ᱥᱮᱴᱮᱨ ᱮᱱᱟ ᱥᱮᱴᱮᱨ ᱠᱟᱛᱮᱫ ᱡᱟᱶᱟᱭ ᱠᱚ ᱫᱟᱨᱟᱢ ᱠᱮᱫᱮ ᱜᱮᱠᱚ᱾
ᱦᱩᱸ ᱦᱩᱸᱜ᱾ ᱮᱸ ᱦᱮᱸᱢ ᱟᱬᱜᱳ ᱠᱮᱫᱮᱭᱟ ᱠᱚ ᱡᱟᱸᱜᱟ ᱠᱚᱠᱚ ᱟᱹᱨᱩᱵ ᱠᱮᱫᱮᱭᱟ ᱜᱩᱲ ᱫᱟᱠᱟ ᱠᱮᱫᱮᱭᱟ ᱠᱚ ᱜᱩᱲ ᱫᱟᱠᱟ ᱠᱟᱛᱮᱜ ᱤᱭᱟᱹ ᱢᱟᱰᱣᱟ ᱨᱮᱜᱮ ᱠᱚ ᱢᱟᱰᱣᱟ ᱨᱮᱜᱮ ᱛᱚ ᱠᱚ ᱤᱫᱤ ᱠᱚᱣᱟ ᱛᱚ᱾
ᱦᱮᱸ᱾
ᱛᱟ ᱯᱚᱨ ᱚᱱᱮ ᱠᱟᱹᱢᱤ ᱠᱚ ᱡᱟᱦᱟᱱᱟᱜ ᱠᱚ ᱢᱟᱱᱮ᱾
ᱟᱪᱪᱷᱟ᱾
ᱦᱮᱸ᱾ ᱛᱟᱯᱚᱨ ᱛᱚ ᱦᱟᱱᱮ ᱥᱮᱛᱟᱜ ᱥᱮᱛᱟᱜ ᱥᱮᱡ ᱵᱷᱳᱨ ᱵᱷᱳᱨ ᱥᱮᱡ ᱤᱭᱟᱹ ᱦᱩᱭᱩᱜᱼᱟ᱾ ᱥᱤᱸᱫᱩᱨ ᱫᱟᱱ ᱡᱟᱦᱟᱸ ᱵᱚᱱ ᱢᱮᱱᱟ᱾
ᱟᱪᱪᱷᱟᱼᱟᱪᱷᱟ-ᱟᱪᱷᱟ, ᱦᱳᱭ-ᱦᱳᱭ-ᱦᱳᱭ ᱴᱷᱤᱠ ᱵᱮᱱ ᱞᱟᱹᱭ ᱠᱟᱫᱟ᱾ ᱾ ᱟᱫᱚ ᱱᱟᱦᱟᱜ ᱜᱚᱢᱠᱮ ᱦᱚᱸ ᱢᱟ ᱞᱟᱹᱭᱵᱤᱱ ᱢᱟ ᱞᱟᱹᱭᱵᱤᱱ᱾
ᱚᱱᱟ ᱛᱟᱯᱚᱨ ᱦᱟᱸᱜ ᱦᱟᱱᱮ ᱛᱩᱯᱩ ᱵᱟᱲᱟ ᱠᱟᱛᱮᱜ ᱥᱮᱛᱟᱜ ᱨᱮ ᱯᱟᱞᱟᱴ ᱵᱟᱲᱟ ᱠᱟᱛᱮᱫ ᱠᱚ ᱵᱤᱫᱟᱹᱭ ᱠᱮᱫ ᱠᱤᱱ ᱜᱮ᱾ ᱛᱟᱯᱚᱨ ᱢᱟᱱᱮ ᱱᱚᱰᱮ ᱠᱤᱱ ᱢᱟᱱᱮ ᱥᱮᱴᱮᱨ ᱠᱟᱛᱮ ᱦᱟᱸᱜ
ᱦᱮᱸ᱾
ᱟᱸ ᱚᱱᱛᱮ ᱠᱷᱚᱱ ᱢᱟᱱᱮ ᱛᱟᱯᱚᱨᱮ ᱫᱤᱱ ᱜᱮᱛᱚ ᱤᱭᱟᱹ ᱵᱟᱞᱟ ᱯᱟᱹᱲᱦᱟᱹ ᱠᱚ ᱦᱤᱡᱩᱜᱼᱟᱠ ᱢᱟᱱᱮ ᱵᱟᱹᱦᱩ ᱛᱚᱨᱚᱯᱷ ᱥᱮᱫ ᱠᱷᱚᱱ᱾
ᱦᱮᱸ ᱴᱷᱤᱠᱼᱴᱷᱤᱠ ᱦᱮᱸ᱾ ᱦᱳᱭ ᱟᱞᱮ ᱯᱟᱦᱴᱟ ᱦᱚᱸ ᱚᱱᱠᱟᱜᱮ ᱢᱮᱱᱫᱚ ᱮᱸᱫ ᱱᱚᱜ-ᱚᱱᱠᱟ ᱵᱟᱹᱨᱭᱟᱹᱛ ᱠᱟᱛᱮᱫ ᱩᱸ ᱟᱹᱜᱩ ᱵᱟᱲᱟ ᱠᱟᱛᱮᱫ ᱛᱟᱞᱚᱞᱮ ᱱᱟᱦᱜ ᱤᱱᱟᱹᱦᱤᱞᱳᱜ ᱫᱚ ᱱᱟᱦᱟᱜ ᱥᱟᱱᱟᱢ ᱦᱚᱲ ᱢᱮᱱᱫᱚ ᱱᱚᱰᱮ ᱵᱷᱚᱡ ᱦᱩᱭᱩᱜ ᱟᱛᱚ ᱠᱚᱲᱟ ᱯᱟᱦᱴᱟ ᱨᱮ᱾
ᱦᱮᱸ᱾
ᱱᱚᱸᱰᱮ ᱜᱮ ᱵᱷᱚᱡᱽ ᱠᱚ ᱡᱚᱢ ᱵᱟᱲᱟ ᱠᱟᱛᱮᱫ, ᱫᱚᱝ ᱠᱚ ᱮᱱᱮᱡ ᱵᱟᱲᱟ ᱠᱟᱛᱮᱫ ᱫᱤᱭᱟᱹ ᱛᱟᱦᱞᱮ ᱮᱱ ᱮᱱ ᱦᱟᱸᱰᱮ ᱠᱷᱚᱱᱦᱟᱜ ᱠᱚ ᱦᱤᱡᱩᱜᱼᱟ ᱚᱱᱮ ᱡᱟᱦᱟᱸ ᱦᱚᱭᱛᱳ ᱞᱩᱝᱠᱤ ᱠᱚᱜᱮ ᱞᱟᱹᱭ ᱠᱮᱫᱟᱭ ᱥᱮ᱾
ᱦᱳᱭ᱾
ᱦᱳᱭ ᱞᱩᱝᱠᱛᱤ ᱠᱚᱠᱚ ᱦᱤᱡᱩᱜᱼᱟ᱾ ᱞᱩᱠᱛᱤ ᱠᱚ ᱦᱮᱡ ᱠᱟᱛᱮᱫ ᱮᱸ ᱱᱚᱸᱰᱮ ᱦᱚᱳᱭᱛᱳ ᱢᱤᱫᱴᱮᱱ ᱵᱟᱨᱭᱟ ᱠᱟᱹᱢᱤ ᱠᱚ ᱛᱟᱦᱮᱱᱟ ᱡᱮᱢᱚᱱ ᱚᱱᱟ ᱤᱭᱟᱹ ᱵᱟᱞᱟᱭᱟ ᱤᱭᱟᱹ ᱮᱯᱮᱢ ᱠᱚᱣᱟ ᱦᱮᱸ ᱥᱮ ᱵᱟᱝ᱾
ᱦᱮᱸᱼᱦᱮᱸᱼᱦᱮᱸ᱾
ᱱᱚᱜᱼᱚᱱᱟ ᱠᱚ ᱦᱩᱭ ᱵᱟᱲᱟ ᱠᱟᱛᱮᱫ ᱛᱟᱦᱞᱮ ᱮᱸᱱ ᱚᱱᱠᱟ ᱠᱟᱛᱮ ᱜᱮ ᱛᱟᱦᱞᱮ ᱢᱤᱫᱴᱷᱮᱱ ᱮᱸᱫ ᱵᱟᱯᱞᱟ ᱥᱮ ᱢᱤᱫᱴᱮᱡ ᱥᱟᱫᱤ ᱠᱚ ᱢᱮᱱᱟᱜᱼᱟ ᱵᱟᱯᱞᱟ ᱡᱟᱦᱟᱸ ᱛᱤᱱᱟᱹᱜ ᱦᱚᱭᱛᱳ ᱠᱟᱹᱢᱤ ᱥᱮ ᱠᱚᱨᱢᱚ ᱠᱚ ᱛᱟᱦᱮᱱᱟ ᱚᱱᱠᱟ ᱠᱟᱛᱮᱜ ᱜᱮ ᱯᱚᱞᱚᱢᱚᱜᱼᱟ᱾ ᱟᱫᱚ ᱚᱱᱮ ᱫᱩᱥᱟᱨᱟ ᱦᱤᱞᱳᱜ ᱫᱚ ᱟᱨᱦᱚ ᱠᱚ ᱤᱫᱤ ᱨᱩᱣᱟᱹᱲ ᱠᱤᱱᱟᱹ, ᱦᱳᱭ᱾
ᱦᱮᱸ ᱦᱮᱸ᱾